ᱦᱮᱸ ᱥᱮ! ᱥᱟᱹᱜᱩᱱ ᱥᱮᱛᱟᱜ ᱜᱚᱝᱠᱮ᱾
ᱦᱮᱸ ᱜᱚᱝᱠᱮ ᱥᱟᱹᱜᱩᱱ ᱦᱮᱸ ᱥᱟᱹᱜᱩᱱ ᱥᱤᱛᱟᱜ᱾
ᱟᱸ ᱪᱮᱫ ᱠᱚ ᱪᱤᱠᱟᱹ ᱵᱟᱲᱭ ᱦᱩᱭᱩᱜ ᱠᱟᱱᱟ?
ᱪᱮᱫ ᱜᱮ ᱵᱟᱝ ᱦᱚᱸᱜᱼᱚᱭ ᱵᱟᱹᱭᱦᱟᱹᱲ ᱥᱮᱫ ᱦᱮᱡ ᱦᱩᱭ ᱠᱟᱱᱟ᱾ ᱥᱮᱛᱟᱜ ᱵᱮᱨ ᱠᱟᱹᱴᱤᱡ ᱧᱮᱞ ᱵᱟᱲᱟ ᱦᱩᱭᱩᱜ ᱠᱟᱱᱟ ᱛᱚᱞᱟ ᱠᱚ᱾
ᱟᱹᱞᱤᱧᱟᱜ ᱨᱚᱲ ᱟᱸᱡᱚᱢ ᱨᱩᱣᱟᱹᱲᱚᱜ ᱠᱟᱱ ᱫᱚ?
ᱦᱮᱞᱳ, ᱟᱸᱡᱚᱢᱚᱜ ᱠᱟᱱᱟ ᱜᱚᱢᱠᱮ?
ᱦᱮᱸ ᱨᱚᱲ ᱨᱚᱲ ᱫᱚ ᱜᱚᱝᱠᱮ ᱟᱢᱟᱜ ᱨᱚᱲ ᱫᱚ ᱯᱩᱥᱴᱟᱹ ᱜᱮ ᱟᱸᱡᱚᱢᱚᱜ ᱠᱟᱱᱟ ᱢᱟᱱᱮ ᱤᱧᱟᱹᱜ ᱨᱚᱲ ᱟᱨᱦᱚᱸ ᱫᱚᱦᱲᱟᱛᱮ᱾ ᱟᱸᱡᱚᱢ ᱫᱟᱹᱧ, ᱦᱮᱸ ᱾
ᱟᱫᱚ ᱟᱹᱞᱤᱧ ᱦᱚᱸ ᱜᱚᱢᱠᱮ ᱱᱚᱣᱟ ᱵᱤᱜᱽᱜᱟᱱ ᱨᱮᱱᱟᱜ ᱤᱱᱴᱟᱨᱱᱮᱴ ᱨᱮᱱᱟᱜ ᱫᱚ ᱫᱚᱢᱮ ᱮᱠᱴᱟ ᱫᱚ ᱱᱚᱣᱟ ᱨᱮᱱᱟᱜ ᱱᱚᱣᱟ ᱮᱯ ᱠᱷᱚᱡ ᱫᱚ ᱵᱟᱹᱞᱤᱧ ᱵᱟᱲᱟᱭᱟ ᱡᱮ ᱪᱤᱠᱟᱹ ᱛᱮ ᱰᱚᱵᱚᱞ ᱢᱤᱱᱤᱝ ᱛᱮ ᱨᱚᱲ ᱟᱨᱚ ᱦᱟᱱᱛᱮ ᱱᱤᱡᱮ ᱥᱮᱫ ᱜᱮ ᱨᱩᱣᱟᱹᱲᱚᱜ ᱠᱟᱱᱟ᱾
ᱟᱪᱪᱷᱟ ᱟᱪᱪᱷᱟ᱾
ᱢᱟᱱᱮ ᱦᱩᱭᱩᱜ ᱠᱟᱱᱟ ᱱᱚᱣᱟ ᱤᱫᱤ ᱠᱟᱛᱮᱜ ᱱᱚᱣᱟ ᱮᱯ ᱨᱮᱦᱚᱸ ᱟᱹᱞᱤᱧ ᱦᱚᱸᱞᱤᱧ ᱱᱟᱣᱟ ᱜᱮᱭᱟ ᱟᱨ ᱦᱟᱸᱰᱮ ᱫᱚ ᱦᱳᱭᱛᱚ ᱵᱩᱡᱩᱜ ᱠᱟᱱ ᱛᱟᱦᱮᱱᱟ ᱡᱮ ᱱᱚᱰᱮ ᱫᱚ ᱞᱟᱣᱩᱰ ᱦᱮᱛᱮ ᱥᱮ ᱰᱚᱵᱚᱞᱚᱜ ᱠᱟᱱᱟ ᱠᱤᱱᱛᱩ ᱱᱚᱰᱮ ᱠᱷᱚᱡ ᱫᱚ ᱟᱞᱤᱧ ᱦᱟᱸᱟᱜ ᱵᱟᱞᱤᱧ ᱵᱟᱲᱟᱭᱟ ᱫᱚᱢᱮ ᱮᱠᱴᱟ ᱫᱚ᱾
ᱦᱩᱸ ᱾
ᱤᱧ ᱦᱚᱸ ᱚᱝᱠᱟᱜᱮ, ᱤᱧ ᱦᱚᱸ ᱚᱱᱠᱟ ᱜᱮ ᱵᱟᱹᱭᱦᱟᱹᱲ ᱥᱮᱫ ᱤᱧ ᱦᱮᱡ ᱟᱠᱟᱱᱟ᱾ ᱛᱟᱲᱟᱢ ᱵᱟᱲᱟᱭ ᱮᱱᱟᱝ ᱨᱤᱧ ᱦᱮᱡ ᱟᱠᱟᱱᱟ ᱦᱮᱸ᱾
ᱛᱟᱞ-ᱛᱟᱦᱚᱞᱮ ᱜᱚᱝᱠᱮ ᱛᱚᱞᱟ ᱠᱚᱫᱚ ᱞᱟᱹᱴᱩᱭᱱᱟ ᱥᱮ ᱵᱟᱝ?
ᱛᱚᱞᱟ ᱠᱚᱫᱚ ᱜᱚᱝᱠᱮ ᱠᱷᱩᱵ ᱮᱠᱴᱟ ᱫᱚ ᱟᱹᱣᱨᱤ ᱞᱟᱹᱴᱩᱜ-ᱟ ᱠᱤᱪᱷᱩ ᱫᱤᱱ ᱞᱟᱦᱟ ᱢᱟ ᱜᱤᱲᱤ ᱦᱩᱭ ᱞᱮᱱᱟ ᱛᱚ, ᱟᱯᱮ ᱠᱚᱣᱟᱜ ᱛᱚᱞᱟ
ᱟᱪᱪᱷᱟ ᱟᱪᱪᱷᱟ, ᱟᱞᱮ ᱦᱚᱸ ᱚᱱᱠᱟ ᱜᱮ ᱢᱤᱫ ᱠᱟᱹᱴᱩᱵ ᱠᱟᱛᱮᱫ ᱞᱟᱹᱴᱩ ᱟᱠᱟᱱᱟ ᱾
ᱚ᱾
ᱟ ᱜᱚᱝᱠᱮ ᱛᱟᱦᱚᱞᱮ ᱫᱟᱜ ᱠᱚᱫᱚ ᱪᱮᱫ ᱞᱮᱠᱟ?
ᱫᱟᱜ ᱠᱚᱫᱚ ᱜᱚᱝᱠᱮ ᱦᱟᱱᱮ ᱡᱚᱠᱷᱚᱱ ᱛᱚᱞᱟ ᱞᱮ ᱜᱤᱲᱤ ᱞᱟᱜᱼᱟ ᱛᱚᱠᱷᱚᱱ ᱜᱮ ᱦᱳ ᱫᱟᱜ ᱞᱮᱜᱼᱟ, ᱱᱤᱛ ᱜᱷᱟᱹᱲᱤᱡ ᱫᱚ ᱫᱟᱜ ᱨᱮᱱᱟᱜ ᱠᱷᱚᱵᱚᱨ ᱜᱮ ᱵᱟᱹᱱᱩᱜ ᱮᱠᱟᱞ ᱜᱮ ᱾ ᱟᱯᱮ ᱥᱮᱫ ᱜᱚᱝᱠᱮ?
ᱟᱯᱮᱥᱮᱫ ᱜᱚᱢᱠᱮ? ᱟᱞᱮ ᱥᱮᱫ ᱦᱚᱸ ᱱᱚᱣᱟ ᱵᱟᱨᱥᱤᱧ ᱫᱚ ᱴᱳᱴᱟᱞᱤ ᱜᱮ ᱦᱟᱸᱜ ᱱᱤᱛᱚᱜ ᱫᱚ ᱫᱟᱜ ᱫᱚ ᱵᱟᱭ ᱫᱟᱜ ᱟᱠᱟᱫᱟ᱾ ᱟᱫᱚ ᱛᱚᱞᱟ ᱦᱚᱸ ᱚᱱᱟ ᱛᱮᱠᱷᱟ ᱫᱚ ᱠᱟᱹᱴᱤᱡ ᱫᱚ ᱠᱟᱹᱴᱤᱡ ᱜᱮ ᱦᱟᱸᱜ ᱾ ᱡᱮ ᱱᱤᱛᱚᱜ ᱜᱮ ᱫᱟᱜ ᱞᱟᱜᱟᱜ-ᱟ ᱵᱟᱠᱷᱟᱱ ᱪᱟᱥ ᱵᱟᱝ ᱨᱟᱠᱟᱵᱚᱜᱼᱟ ᱟᱫᱚ ᱟᱞᱮ ᱫᱚ ᱢᱚᱴᱟᱢᱩᱴᱤ ᱱᱚᱣᱟ ᱟᱥᱟᱲ ᱢᱩᱪ ᱪᱮᱫ ᱥᱮ ᱫᱟᱜ ᱨᱮᱦᱚᱸᱭ ᱜᱟᱱᱚᱜ-ᱟ ᱟᱞᱮ ᱫᱚ ᱚᱱᱠᱟ ᱠᱟᱛᱮᱜ ᱠᱟᱹᱴᱤᱡ ᱞᱮᱴ ᱧᱚᱜ ᱛᱮᱞᱮ ᱠᱟᱹᱢᱤ ᱞᱮ ᱮᱦᱚᱵ ᱮᱦᱚᱵ ᱮᱫᱟ ᱮᱱᱛᱮᱫ ᱛᱮᱦᱮᱧᱟᱜ ᱡᱟᱦᱟᱸ ᱯᱚᱨᱤᱥᱛᱷᱤᱛᱤ ᱮᱱᱛᱮᱫ ᱨᱤᱛᱩ ᱨᱮᱱᱟᱜ ᱡᱟᱦᱟᱸ ᱢᱤᱫᱴᱮᱱ ᱡᱟ ᱧᱮᱞᱚᱜ ᱠᱟᱱᱟ ᱠᱷᱟᱱ ᱟᱥᱟᱲ ᱯᱳᱭᱞᱳ ᱠᱷᱚᱱ ᱜᱮ ᱚᱱᱠᱟ ᱫᱚ ᱵᱟᱭ ᱫᱟᱜ ᱡᱟᱹᱲᱤ ᱵᱟᱭ ᱡᱚᱨᱚᱭᱮᱫᱟ ᱛᱟᱦᱚᱞᱮ ᱠᱷᱟᱱ ᱚᱱᱠᱟ ᱟᱞᱮ ᱫᱚ ᱨᱳᱦᱱᱤ ᱠᱚᱫᱚ ᱵᱟᱞᱮ ᱜᱤᱰᱤ ᱠᱟᱫᱟ ᱨᱩᱦᱱᱤ ᱠᱷᱚᱡ ᱯᱚᱨᱮ ᱯᱚᱨᱮ ᱛᱮᱞᱮ ᱜᱤᱰᱤ ᱠᱟᱫᱟ ᱡᱟᱦᱟᱸᱛᱮ ᱟᱥᱟᱲ ᱵᱚᱸᱜᱟ ᱢᱩᱪᱟᱹᱫ ᱛᱮᱦᱚᱸ ᱨᱚᱦᱚᱭ ᱜᱟᱱᱚᱜ ᱢᱟ ᱱᱚᱣᱟ ᱛᱚᱞᱟ
ᱳ ᱟᱪᱪᱷᱟ ᱟᱪᱪᱷᱟ ᱥᱟᱹᱨᱤᱜᱮ ᱜᱚᱝᱠᱮ ᱞᱟᱦᱟᱛᱮ ᱡᱮᱢᱚᱱ ᱪᱮᱫ ᱞᱮᱠᱟ ᱟᱥᱟᱲ ᱵᱚᱸᱜᱟ ᱵᱚᱞᱚ ᱥᱟᱶ ᱥᱟᱶᱛᱮ ᱪᱮᱫ ᱞᱮᱠᱟ ᱡᱟᱨᱜᱮ ᱡᱟᱹᱯᱩ ᱛᱟᱦᱮᱸ ᱠᱟᱱᱟ᱾ ᱱᱤᱠ ᱚᱠᱛᱚ ᱫᱚ ᱚᱝᱠᱟ ᱫᱚ ᱵᱟᱝ ᱧᱮᱞ ᱧᱟᱢᱚᱜ ᱠᱟᱱᱟ ᱛᱚ ᱾
ᱦᱮᱸ ᱜᱚᱝᱠᱮ ᱚᱱᱠᱟ ᱜᱮ ᱵᱟᱝ ᱧᱮᱞᱚᱜ ᱠᱟᱱᱟ᱾
ᱦᱮᱸ ᱞᱟ ᱞᱟᱦᱟᱛᱮ ᱡᱚᱠᱷᱚᱱ ᱡᱟᱨᱜᱮ ᱡᱟᱯᱩᱫ ᱵᱟᱝ ᱦᱩᱭ ᱠᱚᱣᱟ ᱡᱮ ᱦᱟᱯᱲᱟᱢ ᱠᱤ ᱡᱟᱦᱱᱟᱜ ᱠᱚ ᱪᱤᱠᱟᱹ ᱜᱮᱵᱚᱱ ᱞᱟᱜ ᱠᱟᱱᱟ ᱵᱚᱸᱜᱟ ᱵᱳᱨᱩ ᱨᱮᱱᱟᱜ
ᱦᱮᱸ ᱜᱚᱝᱠᱮ ᱱᱚᱣᱟ ᱫᱚ ᱦᱟᱸᱜ ᱱᱮ ᱦᱚᱲ-ᱲᱟᱜ ᱧᱮᱞ ᱫᱚ ᱦᱮᱱᱟᱜ ᱜᱮᱭᱟ᱾ ᱧᱮ ᱧᱮᱞ ᱦᱩᱭᱮᱱ ᱜᱮᱭᱟ ᱡᱮ ᱟᱛᱩ ᱨᱮᱱ ᱢᱟᱺᱡᱷᱤ ᱟᱨ ᱱᱟᱭᱠᱮ ᱥᱟᱶᱛᱮ ᱥᱟᱱᱟᱢ ᱥᱳᱞᱳ ᱟᱱᱟ ᱥᱟᱲᱮ ᱥᱩᱞᱚᱜ ᱚᱱᱟ ᱠᱷᱚᱡ ᱠᱤᱪᱷᱩ ᱜᱟᱱ ᱥᱮᱱ ᱠᱟᱛᱮᱫ ᱡᱟᱦᱮᱨ ᱨᱮ ᱛᱚᱣᱟ ᱠᱚ ᱫᱩᱞᱟᱹᱜ ᱛᱟᱦᱮᱱᱟ ᱫᱟᱜ ᱡᱮᱢᱚᱱ ᱦᱩᱭᱩᱜ ᱢᱟ ᱟᱫᱚ ᱱᱚᱣᱟ ᱫᱚ ᱦᱟᱸᱜ ᱱᱚᱝᱠᱟ ᱜᱮ ᱦᱮᱞᱳ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ ᱦᱮᱸ ᱜᱚᱝᱠᱮ ᱟᱸᱡᱚᱢᱚᱜ ᱠᱟᱱᱟ᱾
ᱦᱮᱸᱦᱮᱸ ᱟᱪᱪᱷᱟ ᱟᱪᱪᱷᱟ ᱡᱮ ᱱᱚᱝᱠᱟ ᱜᱮ ᱡᱮ ᱡᱟᱦᱮᱨ ᱨᱮ ᱥᱮᱱ ᱠᱟᱛᱮ ᱱᱚᱝᱠᱟ ᱱᱟᱭᱠᱮ ᱵᱟᱵᱟ ᱵᱟ ᱜᱮ ᱡᱮᱦᱮᱛᱩ ᱟᱵᱚᱨᱮᱱ ᱫᱚ ᱦᱟᱸᱜ ᱡᱚᱛᱚᱜᱮ ᱯᱩᱡᱟᱹᱭᱟᱭ ᱮᱱᱛᱮᱫ ᱱᱚᱣᱟ ᱤᱭᱟᱹ ᱫᱚ ᱟᱹᱛᱩ ᱨᱮᱫᱚ ᱛᱟᱦᱚᱞᱮ ᱠᱷᱟᱱᱡ ᱜᱮ ᱩᱱᱤ
ᱱᱤᱛᱚᱜ ᱨᱚᱲ ᱵᱟᱭ ᱟᱡᱚᱢᱚᱜ ᱠᱟᱱᱟ ᱦᱮᱸ ᱱᱤᱛᱚᱜ ᱠᱳᱡᱛᱟᱞᱟᱝ ᱟᱸᱡᱚᱢᱚᱜ
ᱦᱮᱸ ᱦᱮᱸ ᱱᱤᱛᱚᱜ ᱫᱚ ᱟᱸᱡᱚᱢᱚᱜ ᱠᱟᱱᱟ
ᱟᱵᱤᱱ ᱡᱮ ᱦᱟᱸᱜ ᱱᱟᱭᱠᱮ ᱱᱟᱭᱠᱮ ᱡᱟᱦᱟᱸᱭ ᱦᱮᱱᱟᱭᱟ ᱟᱞᱮᱨᱮᱱ ᱱᱟᱭᱠᱮ ᱠᱟᱹᱢᱤ ᱜᱮ ᱟᱛᱳ ᱨᱮᱱᱟᱜ ᱵᱚᱸᱜᱟ ᱵᱩᱨᱩ ᱞᱟᱹᱜᱤᱫ ᱜᱮ ᱩᱱᱤ ᱫᱚᱵᱚᱱ ᱫᱚᱦᱚ ᱠᱟᱫᱮᱭᱟ ᱛᱟᱦᱚᱞᱮ ᱠᱷᱟᱱ ᱩᱱᱤᱜᱮ ᱚᱱᱟ ᱤᱭᱟᱹ ᱨᱮᱫᱚ ᱦᱟᱸᱜ ᱡᱩᱫᱤ
ᱵᱳᱝᱜᱟ ᱛᱩᱛ ᱠᱚ ᱥᱮ ᱚᱱᱟ ᱠᱚ ᱱᱤᱭᱮ ᱢᱤᱫ ᱵᱟᱨ ᱵᱟᱸᱠᱷᱮᱲ ᱠᱚᱫᱚ ᱦᱟᱸᱜ ᱧᱮᱞ ᱦᱩᱭᱱᱟ ᱱᱮ ᱱᱮᱦᱚᱲ ᱛᱚ ᱚᱱᱟ ᱠᱚ ᱵᱟᱹᱲᱛᱤ ᱫᱚ ᱦᱟᱸᱜ ᱫᱚ ᱵᱟᱲᱟᱭ ᱫᱚ ᱵᱟᱹᱱᱩᱜ-ᱟᱜ ᱱᱚᱝᱠᱟ ᱠᱤᱪᱷᱩ ᱵᱚᱸᱜᱟ ᱵᱩᱨᱩ ᱨᱮᱱᱟᱜ ᱠᱤᱪᱷᱩ ᱠᱟᱹᱢᱤ ᱫᱚ ᱦᱮᱱᱟᱜ ᱜᱮᱭᱟ ᱮᱱᱛᱮᱫ ᱟᱹᱞᱤᱧᱟᱜ ᱞᱟᱹᱭ ᱫᱚ
ᱚ
ᱛᱟᱦᱚᱞᱮ ᱜᱚᱝᱠᱟ ᱟᱯᱮ ᱥᱮᱫ ᱫᱚ ᱱᱚᱝᱠᱟᱱᱟᱜ ᱦᱮᱸ ᱦᱮᱸ ᱜᱚᱝᱠᱮ ᱴᱷᱤᱠᱭᱟ ᱚᱱᱠᱟᱜᱮ ᱟᱞᱮ ᱦᱚᱸ ᱚᱱᱠᱟ ᱡᱟᱨᱜᱮ ᱡᱟᱯᱩᱨ ᱦᱮᱸ ᱟᱪ ᱟᱪᱪᱷᱟ
ᱛᱟᱪᱷᱟᱲᱟ ᱟᱵᱚ ᱫᱚ ᱜᱚᱝᱠᱮ ᱯᱨᱟᱠᱨᱤᱛᱤᱠ ᱯᱩᱡᱟᱹᱨᱤ ᱠᱟᱱᱟ ᱵᱚᱱ ᱛᱚ ᱯᱨᱟᱠᱨᱤᱛᱤᱠ ᱪᱮᱛᱟᱱ ᱟᱹᱰᱤ ᱡᱟᱹᱥᱛᱤ ᱯᱟᱹᱛᱤᱭᱟᱹᱣ ᱢᱮᱱᱟᱜ ᱛᱟᱵᱚᱱᱟ ᱛᱟᱨᱯᱚᱨᱮ
ᱦᱮᱸ ᱦᱮᱸ
ᱦᱩᱸ
ᱦᱮᱸ ᱜᱚᱝᱠᱮ ᱚᱱᱟ ᱢᱟ ᱠᱟᱱ ᱜᱮᱭᱟ ᱟᱵᱚ ᱢᱟᱛᱚ ᱚᱱᱟᱜᱮ ᱡᱮ ᱧᱮᱞ ᱦᱩᱭᱠᱟᱱᱟ ᱟᱨ ᱦᱟᱸᱜ ᱮᱴᱟᱜ ᱠᱚᱫᱚ ᱦᱟᱸᱜ ᱱᱮ ᱦᱚᱲ ᱦᱚᱸ ᱵᱟᱝ ᱟᱸᱡᱚᱢ ᱦᱩᱭ ᱟᱠᱟᱱᱟ ᱟᱵᱚ ᱫᱚ ᱯᱨᱟᱠᱨᱤᱛᱤᱠ ᱯᱩᱡᱟᱹᱨᱤ ᱠᱟᱱᱟ ᱵᱚᱱ ᱢᱟᱱᱮ ᱟᱵᱚ ᱫᱚ ᱡᱟᱦᱮᱨ ᱠᱚᱨᱮ ᱥᱮ ᱱᱚᱝᱠᱟᱱᱟᱜ ᱯᱷᱟᱠᱟ ᱡᱟᱭᱜᱟ ᱠᱚᱨᱮ ᱟᱵᱚᱣᱟᱜ ᱠᱟᱹᱢᱤ ᱠᱚᱫᱚ ᱦᱩᱭᱩᱜ ᱛᱟᱦᱮᱱ ᱜᱮᱭᱟ ᱵᱚᱸᱜᱟ ᱵᱩᱨᱩ ᱵᱩᱨᱩ ᱨᱮᱱᱟᱜ ᱤᱫᱤ ᱠᱟᱛᱮ ᱫᱚ᱾ ᱦᱮᱸ ᱛᱟᱦᱚᱞᱮ ᱜᱚᱝᱠᱮ ᱟᱯᱮᱥᱮᱫ ᱫᱚ ᱱᱚᱝᱠᱟᱱᱟᱜ ᱥᱚᱢᱚᱭ ᱡᱟᱦᱟᱱᱟᱜ ᱚᱱᱠᱟᱱᱟᱜ ᱯᱩᱡᱟᱹ ᱠᱚᱫᱚ ᱦᱩᱭᱩᱜ ᱛᱟᱦᱮ ᱥᱮ ᱵᱟᱝ ᱵᱚᱸᱜᱟ ᱵᱩᱨᱩ ᱠᱟᱹᱢᱤ ᱠᱚᱫᱚ ᱫᱟᱜ ᱠᱚ ᱵᱟᱝ ᱦᱩᱭ ᱞᱮᱱᱠᱷᱟᱱ
ᱫᱟᱜ ᱠᱚ ᱵᱟᱝ ᱦᱩᱭ ᱞᱮᱠᱷᱟᱱ ᱜᱚᱝᱠᱮ ᱟᱛᱳ ᱴᱚᱞᱟ ᱥᱟᱱᱟᱢ ᱦᱚᱲ ᱢᱤᱫ ᱥᱟᱶᱛᱮ
ᱟᱛᱩ ᱴᱚᱞᱟ‌ ᱥᱟᱱᱟᱢ ᱦᱚᱲ ᱥᱟᱶᱛᱮ
ᱡᱟᱣᱨᱟ ᱠᱟᱛᱮᱫ ᱡᱟᱦᱮᱨ ᱞᱮ ᱵᱟᱸᱠᱷᱮᱲ ᱵᱟᱲᱮ ᱡᱚᱦᱟᱨ ᱵᱟᱞᱮ ᱱᱚ ᱱᱚᱝᱠᱟ ᱟᱨᱠᱤ ᱠᱷᱩᱵ ᱟᱢ ᱡᱟᱦᱟᱸᱢ ᱞᱟᱹᱭ ᱠᱮᱫ ᱛᱟᱞᱟᱝᱟ ᱡᱮ ᱛᱳᱣᱟ ᱠᱚᱨᱮᱱᱟᱜ ᱟᱫᱚ ᱛᱳᱣᱟ ᱫᱚ ᱦᱚᱭᱛᱳ ᱟᱞᱮ ᱵᱟᱞᱮ ᱮᱢ ᱵᱟᱲᱟ ᱠᱟᱜᱼᱟ
ᱵᱟᱞᱮ ᱮᱢ ᱵᱟᱲᱟ ᱟᱠᱟᱫᱼ ᱟ ᱦᱩᱸ ᱦᱩᱸ ᱟᱪᱪᱷᱟ ᱟᱪᱪᱷᱟ ᱟᱪᱪᱷᱟ ᱦᱮᱸ ᱦᱮᱸ ᱚᱱᱟ ᱦᱚᱸ ᱠᱟᱱ ᱜᱮᱭᱟ ᱮᱱᱛᱮᱫ ᱠᱟᱨᱚᱱ ᱵᱚᱸᱜᱟ ᱵᱩᱨᱩ ᱠᱟᱹᱢᱤ ᱨᱮ ᱥᱮ ᱱᱚᱣᱟ ᱫᱚ ᱦᱳᱭᱳᱜ ᱠᱟᱱᱟ ᱮᱠᱫᱚᱢ ᱥᱮᱢ ᱴᱩ ᱥᱮᱢ ᱫᱚ ᱜᱚᱴ ᱜᱚᱴᱟ ᱨᱮᱱᱟ ᱫᱚ ᱵᱟᱝ ᱢᱤᱞ ᱛᱟᱵᱚᱱ ᱜᱮᱭᱟ ᱱᱚᱣᱟ ᱟᱧᱪᱚᱞᱤᱠ ᱵᱷᱤᱛᱤᱠ ᱠᱟᱹᱴᱤᱡ ᱦᱚᱞᱳ ᱦᱟᱱᱛᱮ ᱱᱟᱛᱮ ᱱᱟᱛᱮᱜ ᱜᱮᱭᱟ
ᱦᱮᱸ ᱦᱮᱸ ᱦᱮᱸ ᱦᱮᱸ ᱮᱠᱟᱞ ᱜᱮ ᱮᱠᱟᱞ
ᱦᱮᱸ ᱱᱚᱣᱟ ᱠᱚ ᱢᱟᱱᱮ ᱮᱠᱫᱚᱢ ᱟᱧᱪᱚᱞᱤᱠ ᱵᱷᱤᱛᱤᱠ ᱠᱟᱹᱴᱤᱡ ᱠᱟᱹᱴᱤᱡ ᱦᱚᱞᱳᱜ ᱵᱷᱤᱱᱟᱹᱜ ᱠᱟᱹᱢᱤ ᱫᱚ ᱚᱱᱟ ᱜᱮᱵᱚᱱ ᱠᱟᱹᱢᱤᱭᱟ ᱡᱚᱛᱚ ᱦᱚᱲ ᱜᱮ ᱠᱤᱱᱛᱩ ᱟᱧᱪᱚᱞᱤᱠ ᱵᱤᱛᱤᱠ ᱚᱱᱟ ᱵᱷᱤᱹᱱᱟᱜ ᱜᱮᱭᱟ ᱱᱚᱝᱠᱟᱱᱟᱜ ᱠᱤᱪᱷᱩ ᱚᱨᱚᱝ ᱦᱮᱱᱟᱜᱼᱟ ᱦᱳᱭᱛᱳ ᱟᱵᱚ ᱥᱮᱫᱟᱭ ᱠᱷᱚᱱ ᱚᱱᱠᱟ ᱵᱚᱱ ᱧᱮᱞ ᱟᱹᱜᱩ ᱠᱟᱫᱟ ᱟᱵᱚ ᱡᱟᱦᱟᱸ ᱞᱮᱠᱟ ᱵᱚᱱ ᱧᱮᱞ ᱟᱹᱜᱩᱭᱟ ᱚᱱᱠᱟ ᱵᱚᱱ ᱠᱚᱨᱟᱣᱟ ᱦᱮᱸ ᱥᱮ ᱟᱫᱚ ᱪᱮᱫ ᱞᱟᱹᱜᱤᱫ ᱛᱮ ᱚᱱᱟ ᱫᱚ ᱚᱱᱠᱟ ᱠᱚ ᱠᱟᱹᱢᱤ ᱞᱮᱫᱟ ᱚᱱᱟ ᱚᱠᱛᱚ ᱨᱮ ᱚᱱᱟ ᱚᱠᱛᱚ ᱦᱚᱭᱛᱳ ᱚᱠᱚᱭ ᱦᱚᱸ ᱠᱩᱠᱞᱤ ᱵᱟᱵᱚᱱ ᱫᱚᱦᱚ ᱟᱠᱟᱫᱟ ᱚᱱᱟ ᱦᱚᱛᱮᱡ ᱛᱮ ᱟᱫᱚ ᱚᱱᱠᱟᱜᱮ ᱤᱧ ᱡᱟᱦᱟᱸ ᱞᱮᱠᱟᱧ ᱧᱮᱞ ᱮᱫᱟ ᱤᱧ ᱦᱚᱸ ᱥᱟᱱᱛᱟᱲ ᱠᱟᱱᱟᱹᱧ ᱤᱧ ᱦᱚᱸ ᱚᱱᱟᱜᱤᱧ ᱠᱟᱹᱢᱤᱭ ᱮᱫᱟ ᱟᱢ ᱦᱚᱸ ᱥᱟᱱᱛᱟᱲ ᱠᱟᱱᱟᱢ ᱟᱢ ᱦᱚᱸ ᱚᱱᱠᱟ ᱜᱮᱢ ᱠᱟᱹᱢᱤᱭ ᱮᱫᱟ ᱠᱟᱨᱚᱱ ᱟᱢ ᱚᱱᱠᱟ ᱜᱮᱢ ᱧᱮᱞ ᱟᱠᱟᱫᱟ
ᱦᱮᱸ
ᱦᱮᱸ ᱮᱭᱨᱚᱠᱚᱢ ᱠᱟᱱᱟ ᱜᱚᱝᱠᱮ ᱟᱫᱚ ᱱᱚᱣᱟ ᱠᱚᱫᱚ ᱫᱚᱢᱮ ᱮᱠᱴᱟ ᱤᱭᱟᱹ ᱨᱮᱱᱟᱜ ᱫᱚ ᱵᱟᱝ ᱠᱟᱱᱟ ᱦᱮᱸ ᱥᱮ ᱱᱚᱣᱟ ᱠᱚᱫᱚ ᱮᱠᱫᱚᱢ ᱥᱟᱵᱷᱟᱵᱤᱠ ᱠᱟᱱᱟ ᱱᱚᱨᱢᱮᱞ ᱡᱤᱱᱤᱥ
ᱦᱮᱸ ᱟᱫᱚ ᱜᱚᱢᱠᱮ ᱡᱟᱦᱟᱸ ᱡᱟᱦᱟᱸ ᱡᱟᱦᱟᱸᱟᱢ ᱞᱟᱹᱭ ᱠᱮᱫ ᱛᱟᱞᱟᱝᱟ ᱡᱮ ᱦᱩᱸ ᱱᱟᱭᱠᱮ ᱫᱚ ᱵᱚᱸᱜᱟ ᱵᱩᱨᱩᱭ ᱛᱟᱵᱚᱱᱟᱭ ᱟᱹᱰᱤ
ᱛᱟᱵᱚᱱᱟᱭ ᱠᱷᱟᱴᱤ
ᱟᱹᱰᱤ ᱵᱷᱟᱹᱜᱤ ᱠᱟᱛᱷᱟ ᱡᱮ ᱟᱵᱚ ᱢᱚᱬᱮ ᱦᱚᱲ ᱡᱟᱦᱟᱸᱭ ᱵᱚᱱ ᱵᱟᱪᱷᱟᱣ ᱠᱟᱜ ᱠᱚᱣᱟ ᱜᱚᱝᱠᱮ ᱦᱮᱸ ᱱᱟᱜᱮ ᱫᱚ ᱵᱚᱸᱜᱟ ᱢᱟᱹᱡᱷᱤ ᱫᱚ ᱠᱷᱟᱢ ᱠᱷᱩᱱᱴᱤ ᱠᱟᱱ ᱛᱟᱵᱚᱱᱟᱭ ᱟᱹᱛᱳ ᱨᱤᱱᱤᱡ ᱟᱨ ᱡᱚᱠ ᱡᱮᱢᱚᱱ ᱢᱟᱺᱡᱷᱤ ᱫᱚ ᱡᱮᱢᱚᱱ ᱡᱩᱣᱟᱱ ᱟᱠᱟᱱ ᱠᱚᱲᱟ ᱠᱩᱲᱤ ᱠᱚ ᱧᱮᱞ ᱥᱟᱢᱴᱟᱣ ᱨᱮᱱᱟᱜ ᱫᱟᱭᱤᱛᱚ ᱵᱚᱱ ᱮᱢᱠᱟᱣ ᱟᱠᱟᱫᱮᱭᱟ ᱟᱨ ᱜᱚᱰᱮᱛ ᱫᱚ ᱡᱮᱢᱚᱱ ᱟᱹᱛᱳ ᱡᱟᱦᱟᱸᱱᱟᱜ ᱥᱚᱢᱚᱥᱟ ᱦᱩᱭ ᱞᱮᱱᱠᱷᱟᱱ ᱦᱚᱭ
ᱥᱚᱢᱚᱥᱟ ᱦᱩᱭ ᱞᱮᱱᱠᱷᱟᱱ ᱦᱚᱦᱚ ᱡᱟᱨᱣᱟ ᱠᱚᱣᱟ ᱦᱮᱸ ᱦᱮᱸ ᱪᱟᱸᱫᱟ ᱡᱟ ᱥᱮ ᱡᱟᱦᱟᱱᱟᱜ ᱥᱚᱢᱚᱥᱥᱟ ᱤᱫᱤ ᱠᱟᱛᱮᱫ
ᱦᱩᱸ ᱟᱨ ᱡᱟᱦᱟᱸᱭ ᱯᱟᱨᱟᱱᱤᱠ ᱦᱮᱱᱟᱭ ᱛᱟᱵᱚᱱᱟ ᱛᱟᱦᱞᱮ ᱩᱱᱤᱭᱟᱜ ᱠᱟᱹᱢᱤ ᱫᱚ ᱪᱮᱫ ᱠᱟᱱ ᱛᱟᱭᱟ ᱡᱟᱦᱟᱱᱟᱜ ᱵᱟᱲᱟᱭ ᱦᱮᱱᱟᱜᱼᱟ ᱠᱤ
ᱦᱮᱸ ᱵᱟᱲᱟᱭ ᱢᱮᱱᱟᱜ ᱜᱮᱭᱟ ᱜᱚᱝᱠᱮ ᱯᱟᱨᱟᱱᱤᱠᱟᱜ ᱠᱟᱹᱢᱤ ᱫᱚ ᱦᱟᱸᱜ ᱱᱚᱝᱠᱟ ᱠᱟᱱᱟ ᱦᱚᱜᱼᱚᱭ ᱡᱮ ᱢᱟᱺᱡᱷᱤ ᱱᱟᱭᱠᱮ ᱜᱚᱰᱮᱛ ᱪᱮᱫ ᱠᱚ ᱠᱟᱹᱢᱤᱭ ᱫᱟᱠᱚ ᱱᱩᱠᱩ ᱡᱮ ᱡᱚᱛᱷᱟᱛ ᱠᱚ ᱠᱟᱹᱢᱤᱭ ᱮᱫᱟ ᱪᱮᱫ ᱞᱮᱠᱟ ᱠᱚ ᱠᱟᱹᱢᱤᱭ ᱮᱫᱟ ᱱᱚᱣᱟ ᱠᱚ ᱧᱮᱞ ᱥᱟᱢᱴᱟᱣ ᱞᱟᱹᱜᱤᱫ ᱜᱮ ᱯᱟᱨᱟᱱᱤᱠᱟᱜ ᱠᱟᱹᱢᱤ ᱫᱚ ᱠᱟᱱᱟ
ᱟᱪᱪᱷᱟ ᱟᱪᱪᱷᱟ ᱤᱧ ᱵᱟᱲᱟᱭ ᱵᱟᱝ ᱛᱟᱦᱮᱸ ᱠᱟᱱ ᱛᱤᱧᱟᱹ ᱜᱚᱝᱠᱮ ᱟᱢ ᱴᱷᱮᱱ ᱠᱷᱚᱱᱤᱧ ᱵᱩᱡ ᱠᱮᱫᱼᱟ ᱛᱷᱚᱲᱟ ᱵᱷᱟᱜᱤᱧ ᱵᱩᱡᱽ ᱠᱮᱫᱼᱟ ᱱᱚᱣᱟ ᱜᱮ ᱱᱤᱛᱚᱜ ᱨᱮᱦᱚᱸ
ᱦᱮᱸ ᱦᱮᱸ ᱛᱟᱦᱚᱞᱮ ᱜᱚᱝᱠᱮ ᱟᱵᱮᱱ ᱠᱟᱹᱴᱤᱡ ᱤᱭᱟᱹᱣᱟᱜ ᱠᱩᱴᱟᱹᱢ ᱱᱟᱭᱠᱮ ᱟᱜ ᱠᱟᱹᱴᱤᱡ ᱞᱟᱹᱭ ᱵᱤᱱ ᱟᱵᱮᱱ ᱡᱚᱫᱤ ᱠᱤᱪᱷᱩ ᱵᱤᱱ ᱵᱟᱲᱟᱭ ᱠᱷᱟᱱ
ᱠᱩᱲᱟ. ᱢ ᱱᱟᱭᱠᱮ ᱩᱢ ᱡᱟ ᱥᱚᱢᱵᱷᱚᱵ ᱢᱚᱱᱮ ᱦᱤᱡᱩᱜ ᱠᱟᱱ ᱛᱤᱧᱟ ᱩᱱᱤᱫᱚ ᱡᱟᱱᱤᱡ ᱠᱷᱟᱱ ᱟ. ᱥᱮᱸᱫᱽᱨᱟ ᱵᱚᱸᱜᱟᱭ ᱵᱚᱸᱜᱟ ᱟᱠᱚᱣᱟ
ᱵᱚᱸᱜᱟᱭ ᱵᱚᱸᱜᱟ ᱟᱠᱚᱣᱟ ᱦᱮᱸ ᱦᱮᱸ ᱮᱠᱫᱚᱢ ᱮᱠᱫᱚᱢ ᱮᱠᱫᱚᱢ ᱡᱚᱛᱷᱟᱛ ᱛᱮᱞᱟᱵᱮᱱ ᱮᱢ ᱠᱟᱫᱟ ᱜᱚᱝᱠᱮ ᱡᱚᱛᱷᱟᱛ ᱜᱮᱭᱟ ᱢᱟᱱᱮ ᱱᱚᱣᱟ ᱫᱚ ᱱᱚᱝᱠᱟ ᱠᱟᱱᱟ ᱡᱮ
ᱦᱮᱸ
ᱥᱩᱫᱩ ᱥᱮᱸᱫᱽᱨᱟ ᱵᱚᱸᱜᱟ ᱞᱟᱹᱭ ᱞᱮᱠᱷᱟᱡ ᱫᱚ ᱦᱟᱸᱜ ᱫᱚᱢᱮ ᱪᱮᱦᱨᱟ ᱦᱟᱸᱜ ᱵᱟᱝ ᱟᱸᱡᱚᱢᱚᱜ ᱠᱟᱱᱟ ᱚᱱᱟ ᱫᱚ ᱮᱥᱯᱮᱥᱟᱞ ᱯᱟᱲᱟᱜ ᱠᱟᱱᱟ ᱱᱚᱸᱰᱮ ᱫᱚᱝᱠᱟ ᱚᱱᱠᱟ ᱡᱮ ᱩᱱᱤ ᱫᱚ ᱟᱛᱳ ᱥᱤᱢᱟᱹ ᱥᱟᱹᱲᱮ ᱨᱮᱱ ᱵᱚᱸᱜᱟᱭ ᱵᱚᱸᱜᱟ ᱟᱠᱚᱣᱟ ᱯᱩᱡᱟᱹᱣ ᱠᱚᱣᱟᱭ ᱮᱱᱛᱮᱫ ᱟᱹᱛᱩ ᱥᱤᱢᱟᱹ ᱥᱟᱲᱟ ᱟᱫᱚ ᱚᱸᱰᱮ ᱫᱚ ᱟᱵᱚ ᱡᱟᱦᱟᱭ ᱥᱮᱸᱫᱽᱨᱟ ᱵᱚᱱ ᱪᱟᱞᱟᱜ ᱠᱟᱱᱟ ᱡᱟᱦᱟᱸᱭ ᱵᱚ ᱵᱤᱨ ᱵᱩᱨᱩ ᱨᱮ ᱥᱮᱸᱫᱽᱨᱟ ᱵᱚᱱ ᱪᱟᱞᱟ ᱠᱟᱱᱟ ᱩᱱᱠᱩ ᱦᱚ ᱥᱮᱸᱫᱽᱨᱟ ᱠᱚ ᱪᱟᱞᱟᱣ ᱠᱟᱱᱟ ᱡᱟᱦᱟᱭ ᱵᱚᱱ ᱯᱟᱲᱦᱟᱜ ᱠᱟᱱᱟ ᱫᱮᱥ ᱵᱤᱫᱮᱥ ᱨᱮ ᱟᱵᱚ ᱦᱚ ᱥᱮᱸᱫᱽᱨᱟ ᱢᱮᱱ ᱛᱮᱜᱮᱵᱚᱱ ᱩᱰᱩᱠ ᱠᱟᱱᱟ ᱥᱮ ᱡᱟᱦᱟᱭ ᱠᱷᱮᱞᱳᱜ ᱠᱚ ᱪᱟᱞᱟᱜ ᱠᱟᱱᱟ ᱟᱨ ᱡᱟᱦᱟᱸᱭ ᱠᱷᱮᱞᱳᱜ ᱪᱟᱞᱟᱜ ᱠᱟᱱᱟ ᱩᱱᱠᱩ ᱦᱚᱸ ᱥᱮᱸᱫᱽᱨᱟ ᱜᱮᱠᱚ ᱥᱮᱱ ᱠᱟᱱᱟ ᱚᱱᱟ ᱞᱮᱠᱟᱛᱮ ᱢᱟᱱᱮ ᱱᱚᱰᱮ ᱫᱚ ᱡᱚᱛᱚ ᱠᱮ ᱡᱚᱛᱚ ᱞᱮᱠᱟᱱᱟᱜ ᱟᱵᱚᱣᱟᱜ ᱡᱟᱦᱟᱸ ᱫᱚ ᱚᱲᱟᱜ ᱥᱤᱢᱟᱹ ᱠᱷᱚᱱ ᱵᱟᱭᱨᱮ ᱵᱚᱱ ᱩᱰᱩᱠᱚᱜ ᱠᱟᱱᱟ ᱚᱱᱟ ᱠᱚ ᱤᱫᱤ ᱠᱟᱛᱮᱫ ᱫᱚ ᱟᱵᱚᱨᱮᱱ ᱠᱩᱰᱟᱹᱢ ᱱᱟᱭᱠᱮ ᱜᱮ ᱵᱚᱸᱜᱟᱼ ᱵᱩᱨᱩᱭ ᱛᱟᱵᱚᱱᱟᱭ ᱟᱨ ᱥᱟᱶᱛᱮ ᱚᱱᱟ ᱵᱩᱞ ᱢᱟᱭᱟᱢ ᱠᱚᱭ ᱡᱚᱨᱚᱭᱟᱭ
ᱟᱪᱪᱷᱟ ᱟᱪᱪᱷᱟ ᱟᱪᱪᱷᱟ ᱪᱤᱞᱤ ᱵᱚᱱ ᱵᱚᱸᱜᱟ ᱵᱩᱨᱩᱭᱟ ᱠᱩᱰᱩᱢ ᱱᱟᱭᱠᱮ ᱫᱚ ᱪᱤᱞᱤ ᱵᱚᱸᱜᱟ ᱵᱩᱨᱩ ᱠᱚᱭ ᱡᱟᱦᱟ ᱚᱱᱠᱟ
ᱚᱱᱠᱟ ᱫᱚ ᱦᱟᱜ ᱜᱚᱝᱠᱮ ᱱᱚᱰᱮ ᱫᱚ ᱮᱥᱯᱮᱥᱤᱠ ᱵᱷᱟᱵᱮ ᱫᱚ ᱦᱟᱜ ᱫᱚ ᱞᱟᱹᱭ ᱫᱚ ᱦᱟᱜ ᱫᱚᱢᱮ ᱮᱠᱴᱟ ᱫᱚ ᱤᱧ ᱦᱟᱜ ᱩᱱᱟᱹᱜ ᱫᱚ ᱵᱟᱹᱧ ᱞᱟᱹᱭ ᱫᱟᱲᱮᱣᱟᱜ-ᱟ ᱠᱤᱱᱛᱩ ᱱᱚᱰᱮ ᱫᱚ ᱱᱚᱣᱟ ᱜᱮ ᱤᱭᱟᱹ ᱦᱮᱱᱟᱜ-ᱟ ᱢᱟᱱᱮ ᱱᱚᱝᱠᱟ ᱜᱮ ᱵᱩ.. ᱠᱚᱨᱮ ᱟᱸᱡᱚᱢ ᱮᱱᱛᱮ ᱧᱤᱫᱟ ᱟᱹᱛᱩᱳ ᱥᱤᱢᱟᱹ ᱥᱟᱹᱲ ᱨᱮᱱ ᱵᱚᱸᱜᱟᱭ ᱵᱩᱡᱷᱟᱹᱣ ᱠᱟᱛᱟ ᱵᱚᱱᱟ ᱟᱫᱚ ᱛᱟᱦᱚᱞᱮ ᱛᱤᱥᱦᱚ ᱱᱮ ᱦᱚᱲ ᱦᱚ ᱚᱱᱠᱟᱱᱟᱜ ᱵᱚᱦᱚᱜ ᱨᱮ ᱵᱟᱝ ᱦᱮᱡ ᱟᱠᱟᱱᱟ ᱜᱚᱝᱠᱮ ᱱᱚᱣᱟ ᱫᱚ ᱟᱹᱰᱤ ᱱᱟᱯᱟᱭ ᱠᱚᱳᱥᱪᱟᱱ ᱠᱟᱱ ᱛᱟᱵᱮᱱᱟ ᱟᱵᱮᱱᱟ ᱟᱵᱮᱱᱟᱜ ᱦᱮᱥᱮ ᱦᱮᱞᱳ ᱠᱟᱨᱚᱱ ᱦᱩᱭᱩᱜ ᱠᱟᱱᱟ ᱟᱹᱞᱤᱧ ᱦᱚ ᱱᱚᱣᱟ ᱫᱚ ᱛᱤᱥ ᱦᱚ ᱵᱚᱦᱚᱜ ᱵᱟᱨ ᱵᱟᱝ ᱦᱮᱡᱠᱟᱱ ᱛᱟᱞᱤᱧ ᱡᱮ ᱠᱩᱠᱞᱤ ᱨᱮᱱᱟᱜ ᱡᱮ ᱟᱞᱮ ᱦᱚᱲ ᱫᱚ ᱥᱩᱨ ᱦᱩᱭᱩᱜ ᱛᱟᱦᱮᱱ ᱜᱮᱭᱟ ᱚᱱᱟ ᱚᱠᱛᱚ ᱨᱮᱫᱚ ᱛᱟᱦᱮ ᱞᱮᱱ ᱠᱷᱟᱡ ᱡᱟ ᱮᱠᱫᱚᱢ ᱩᱱᱤ ᱥᱟᱶᱛᱮᱜᱮ ᱛᱟᱦᱮᱱ ᱦᱩᱭᱩᱜ ᱛᱟᱦᱮᱸᱱᱟ ᱧᱮᱞ ᱦᱩᱭᱩᱜ ᱛᱟᱦᱮᱱᱟ ᱪᱮᱫ ᱞᱮᱠᱟ ᱠᱟᱹᱢᱤ ᱦᱩᱭᱩᱜ ᱠᱟᱱ ᱠᱤᱱᱛᱩ ᱠᱩᱞᱤ ᱫᱚ ᱵᱟᱝ ᱦᱩᱭ ᱠᱟᱱᱟ ᱜᱚᱝᱠᱮ ᱡᱮ ᱪᱤᱞᱤ ᱵᱚᱸᱜᱟᱵᱚ ᱪᱤᱞᱤ ᱵᱚᱱ ᱵᱩᱡᱟ ᱵᱚᱸᱜᱟᱣᱟᱭ ᱠᱟᱱᱟ ᱥᱤᱨᱤᱯ ᱱᱤᱱᱟᱹ ᱜᱟᱱ ᱜᱮ ᱡᱮ ᱟᱹᱛᱩ ᱥᱤᱢᱟᱹ ᱥᱟᱹᱲᱮ ᱨᱮᱱ ᱵᱚᱸᱜᱟ ᱵᱩᱨᱩ ᱵᱩᱡᱷᱟᱹᱣᱮᱫ ᱠᱚᱣᱟ ᱠᱤᱱᱛᱩ ᱪᱤᱞᱤ ᱵᱚᱸᱜᱟ ᱠᱟᱱᱟᱭ ᱪᱮᱫ ᱠᱚᱠᱚ ᱚᱱᱟ ᱛᱚ ᱦᱟᱜ ᱠᱩᱞᱤ ᱵᱟᱝ ᱦᱩᱭ ᱠᱟᱱᱟ ᱡᱟᱦᱟ ᱛᱤᱥ ᱠᱩᱞᱤ ᱦᱩᱭᱩᱜ-ᱟ ᱮᱱᱛᱮᱫ
ᱟᱪᱪᱷᱟ ᱟᱪᱪᱷᱟ ᱟᱪᱷᱟ ᱟᱪᱪᱷᱟ ᱴᱷᱤᱠᱜᱮᱭᱟ ᱴᱷᱤᱠᱭᱟ ᱜᱚᱝᱠᱮ ᱟᱢᱟᱜ ᱢᱤᱫᱴᱟᱝ ᱡᱤᱱᱤᱥᱠ ᱚᱱᱠᱟ ᱟᱢ ᱴᱷᱮᱱ ᱠᱷᱚᱱᱤᱧ ᱥᱮᱬᱟ ᱠᱮ-ᱟ ᱡᱟᱦᱟ ᱥᱮᱸᱫᱽᱨᱟ ᱠᱟᱛᱢ ᱞᱟᱹᱭ ᱠᱮᱫᱟᱢ ᱟᱢ ᱥᱮᱸᱫᱽᱨᱟ ᱜᱚᱢᱠᱮ ᱟᱹᱲᱟᱹ ᱛᱮᱫᱚ ᱟᱹᱰᱤ...... ᱡᱤ ᱵᱤᱛ ᱞᱮᱠᱟᱱ ᱡᱟᱦᱟᱱᱟ ᱯᱟᱸᱡᱟ ᱥᱮ ᱡᱟᱦᱱᱟᱜ ᱠᱚᱨᱚᱣ ᱦᱚᱜ-ᱚᱱᱟᱴᱟ ᱱᱚᱝᱠᱟ ᱵᱩᱡᱷᱟᱹᱜ ᱠᱟᱱᱟ ᱦᱮᱸ ᱥᱮ ᱜᱚᱝᱠᱮ ᱡᱟᱦᱟᱢ ᱞᱟᱹᱭᱪᱚ ᱠᱮᱫᱟ ᱦᱮ ᱦᱮ
ᱟᱫᱚ ᱥᱮᱸᱫᱽᱨᱟ ᱫᱚ ᱮᱠᱪᱩᱭᱮᱞᱤ ᱜᱚᱝᱠᱮ ᱫᱚ ᱱᱚᱣᱟ ᱫᱚ ᱚᱱᱠᱟ ᱫᱚ ᱵᱟᱝ ᱠᱟᱱᱟ ᱥᱮᱸᱫᱽᱨᱟ ᱨᱮᱱᱟᱜ ᱢᱤᱱᱤᱝ ᱡᱩᱫᱤ ᱵᱮᱱ ᱧᱮᱞᱟ ᱛᱟᱦᱚᱞᱮ ᱠᱷᱟᱱ ᱫᱚ ᱟᱵᱚ ᱫᱚ ᱱᱚᱰᱮ ᱫᱚ ᱡᱟᱦᱟᱸᱭ ᱠᱚᱠᱚ ᱯᱟᱲᱦᱟᱜ ᱠᱟᱱᱟ ᱠᱚ ᱟᱵᱚ ᱦᱚᱛᱚ ᱵᱚᱱ ᱥᱮᱸᱫᱽᱨᱟᱭᱮᱫ ᱜᱮᱭᱟ ᱥᱮ ᱪᱟᱹᱠᱨᱤ ᱞᱟᱜ ᱪᱟᱹᱠᱨᱤ ᱞᱟᱹᱜᱤᱫ ᱵᱚᱱ ᱥᱮᱸᱫᱽᱨᱟᱭᱮᱫᱟ ᱡᱟᱦᱟᱸᱭ ᱫᱚ ᱡᱟᱦᱟᱸᱭ ᱫᱚ ᱥᱟᱵ ᱠᱟᱜ ᱢᱮ ᱠᱷᱮᱛ ᱵᱟᱹᱫᱽ ᱨᱮᱠᱚ ᱠᱟᱹᱢᱤᱭᱮᱫᱟ ᱱᱩᱠᱩ ᱦᱚᱸᱠᱚ ᱥᱮᱸᱫᱽᱨᱟᱭᱮᱫᱟ ᱥᱮ ᱪᱤᱠᱟᱹ ᱠᱟᱛᱮ ᱢᱤᱫᱴᱮᱱ ᱥᱚᱝᱥᱟᱨ ᱵᱚᱱ ᱪᱟᱞᱟᱣᱟ ᱢᱟᱱᱮ ᱚᱱᱮ ᱚᱱᱟ ᱡᱟᱦᱟ ᱡᱚᱢ ᱦᱩᱲᱩ ᱪᱟᱣᱞᱮ ᱵᱚᱱ ᱤᱫᱤᱭᱟ ᱚᱲᱟᱜ ᱱᱚᱭᱟ ᱫᱚ ᱥᱮᱸᱫᱽᱨᱟ ᱠᱟᱛᱮᱫ ᱜᱮᱵᱚᱱ ᱤᱫᱤᱭᱮᱫᱟ ᱥᱮ ᱦᱮ ᱦᱮ ᱱᱚᱣᱟ ᱛᱚ ᱟᱵᱚ ᱫᱚ ᱱᱚᱝᱠᱟ ᱱᱚᱠᱟ ᱫᱚ ᱵᱟᱝ ᱦᱩᱭᱩᱜ ᱠᱟᱱᱟ ᱱᱚᱰᱮ ᱵᱚᱱ ᱪᱷᱩᱲᱭᱣ ᱜᱚᱫ ᱠᱮᱫᱟ ᱦᱩᱭᱮᱱᱟ ᱱᱚᱣᱟ ᱫᱚ ᱟᱵᱚ ᱵᱚᱱ ᱱᱤᱡᱮ ᱛᱮᱵᱚᱱ ᱵᱮᱱᱟᱣ ᱫᱟ ᱚᱱᱟ ᱵᱚᱱ ᱜᱩᱴᱭᱟᱹᱣ ᱠᱟᱛᱮᱫ ᱵᱚᱱ ᱤᱫᱤᱭᱮᱫᱟ ᱢᱟᱱᱮ ᱥᱮᱸᱫᱽᱨᱟ ᱢᱟᱱᱮ ᱫᱚ ᱦᱩᱭᱩᱜ ᱠᱟᱱᱟ ᱯᱟᱸᱟ ᱠᱟᱛᱮᱫ ᱟᱹᱜᱩᱭ ᱦᱩᱭᱩᱜ-ᱟ ᱥᱮ ᱱᱤᱡᱮᱨᱟᱜ ᱡᱟᱦᱟᱸ ᱠᱟᱱᱟ ᱚᱱᱮ ᱚᱱᱠᱟ ᱠᱟᱱᱟ ᱟᱫᱚ ᱦᱟᱸᱜ ᱱᱤᱛᱚᱜ ᱛᱮᱫᱚ ᱱᱚᱣᱟ ᱫᱚ ᱚᱱᱮ ᱚᱱᱠᱟ ᱟᱵᱮᱱ ᱡᱟᱦᱟ ᱞᱮᱠᱟ ᱵᱮᱱ ᱢᱮᱱ ᱠᱮᱫᱟ ᱦᱟᱜ ᱯᱳᱭᱞᱳ ᱨᱮᱱᱟᱜ ᱡᱟᱦᱟ ᱠᱟᱛᱷᱟ ᱡᱮ ᱱᱩᱠᱩ ᱫᱚ ᱥᱮᱸᱫᱽᱨᱟ ᱞᱟᱜᱤᱫ ᱱᱩᱭ ᱫᱚᱭ ᱵᱚᱸᱜᱟᱭ ᱟᱫᱚᱦᱟᱜ ᱱᱚᱵᱮ ᱠᱷᱚᱡ ᱫᱚ ᱠᱤᱪᱷᱩ ᱠᱤᱪᱷᱩ ᱡᱤᱱᱤᱥ ᱫᱚ ᱟᱵᱚ ᱫᱚᱵᱚᱱ ᱮᱠᱫᱚᱢ ᱵᱚᱱ ᱢᱤᱱᱤᱝ ᱞᱮᱠᱟ ᱛᱮᱵᱚᱱ ᱵᱩᱡ ᱠᱮᱫᱟ ᱥᱮᱸᱫᱽᱨᱟ ᱢᱟᱱᱮ ᱟᱵᱚ ᱫᱚ ᱵᱤᱨ ᱵᱩᱨᱩ ᱥᱮᱫ ᱵᱚᱱ ᱦᱮᱸ ᱱᱚᱣᱟ ᱫᱚ ᱟᱵᱚᱣᱟᱜ ᱵᱚᱦᱚᱜ ᱨᱮ ᱦᱮᱱᱟᱜᱼᱟ ᱠᱤᱱᱛᱩ ᱮᱠᱪᱩᱭᱮᱞᱤ ᱱᱚᱣᱟ ᱨᱮᱱᱟᱜ ᱢᱤᱱᱤᱝ ᱫᱚ ᱥᱚᱢᱯᱩᱨᱱ ᱚᱱᱟ ᱢᱚᱛᱚ ᱫᱚ ᱵᱟᱝ ᱠᱟᱱ ᱜᱮᱭᱟ ᱟᱫᱚ ᱪᱚᱞᱚ ᱱᱚᱝᱠᱟ ᱠᱟᱛᱮᱮᱫ ᱟᱵᱚ ᱦᱟᱸᱜ ᱡ ᱡᱚᱠᱷᱚᱱ ᱟᱵᱚ ᱵᱚᱱ ᱥᱤᱠᱷᱱᱟᱹᱛᱚᱜ ᱠᱟᱱᱟ ᱦᱳᱭᱛᱳ ᱟᱵᱚ ᱦᱟᱸ ᱢᱤᱫ ᱫᱤᱱ ᱦᱤᱞᱳᱜ ᱫᱚ ᱥᱚᱴᱷᱤᱠ ᱡᱟᱭᱜᱟ ᱨᱮ ᱥᱚᱴᱷᱤᱠ ᱮᱱᱢ ᱫᱚᱵᱚᱱ ᱞᱟᱹᱭ ᱫᱟᱲᱮᱭᱟᱜ ᱜᱮᱭᱟᱟᱸᱟᱜ
ᱦᱮᱸ
ᱢᱚᱱᱮ ᱦᱮᱱᱟᱜ ᱟᱫᱚ ᱦᱳᱭᱛᱳ ᱟᱥᱛᱮ ᱟᱥᱛᱮ ᱡᱚᱛᱚ ᱦᱚᱲ ᱵᱚᱱ ᱵᱩᱡ ᱮᱫᱟ ᱥᱤᱠᱷᱱᱟᱹᱛ ᱪᱟᱞᱟᱜ ᱠᱟᱱᱟ ᱵᱚᱱ ᱦᱭᱛᱳ ᱞᱟᱦᱟ ᱛᱚ ᱦᱟᱸᱟᱜ ᱥᱤᱠᱷᱱᱟᱹᱛ ᱫᱚ ᱩᱱᱟᱹᱜ ᱫᱚ ᱵᱟᱵᱚᱱ ᱛᱟᱦᱮᱱᱟ ᱟᱵᱚ ᱥᱟᱱᱛᱟᱲ ᱦᱚᱯᱚᱱ ᱠᱚᱫᱚ ᱛᱟᱦᱚᱞᱮ ᱠᱷᱟᱱ ᱫᱚ ᱟᱫᱚ ᱥᱮᱸᱫᱽᱨᱟ ᱢᱮᱱᱛᱮ ᱚᱱᱛᱮ ᱜᱮᱵᱚᱱ ᱵᱩᱡᱮᱫ ᱛᱟᱦᱮᱱᱟ ᱵᱤᱨᱼᱵᱩᱨᱩ ᱪᱟᱞᱟᱜ ᱦᱩᱭᱩᱜᱼᱟ ᱟᱨ ᱛᱟᱨᱯᱚᱨᱮ ᱵᱤᱨ ᱵᱩ ᱵᱩᱨᱩ ᱦᱚᱸ ᱪᱟᱞᱟᱜ ᱦᱚᱸ ᱫᱚᱢᱮ ᱮᱠᱴᱟ ᱠᱷᱟᱨᱟᱯ ᱫᱚ ᱵᱟᱝ ᱠᱟᱱᱟ ᱠᱟᱨᱚᱱ ᱡᱮᱦᱮᱛᱩ ᱱᱚᱸᱰᱮ ᱫᱚ ᱵᱤᱨ ᱵᱩᱨᱩ ᱪᱟᱞᱟᱣ ᱠᱟᱱᱟ ᱢᱟᱱᱮ ᱥᱮᱸᱫᱽᱨᱟ ᱫᱚ ᱵᱟᱝ ᱱᱚᱰᱮ ᱫᱚ ᱪᱟᱞᱟᱣ ᱢᱟᱱᱮ ᱩᱱᱟᱹᱜ ᱜᱟᱱ ᱵᱚᱱ ᱧᱟᱯᱟᱢᱟ ᱜᱚᱴᱟ ᱫᱤᱥᱚᱢ ᱫᱤᱥᱚᱢ ᱨᱮᱱ ᱦᱚᱲ ᱵᱚᱱ ᱧᱟᱯᱟᱢᱟ ᱢᱤᱫ ᱥᱟᱶᱛᱮ ᱫᱩᱲᱩᱵ ᱯᱟᱱᱛᱮ ᱠᱟᱛᱮᱜ ᱵᱚᱱ ᱜᱟᱞᱢᱟᱨᱟᱣᱟ ᱢᱤᱫᱴᱮᱡ ᱜᱟᱞᱚᱪ ᱛᱚ ᱦᱩᱭᱩᱜ ᱜᱮᱭᱟ ᱚᱸᱰᱮ ᱢᱤᱫ ᱥᱟ ᱡᱚᱠᱷᱚᱱ ᱟᱵᱮᱱ ᱯᱚᱧᱪᱟᱥᱴᱤ ᱥᱮ ᱫᱩᱥᱚᱴᱤ ᱟᱛᱳ ᱢᱤᱫᱴᱷᱮᱱ ᱵᱮᱱ ᱧᱟᱯᱟᱢᱟ ᱩᱱᱟᱹᱜ ᱜᱟᱱ ᱢᱤᱫᱷᱮᱱ ᱵᱚᱱ ᱫᱩᱲᱩᱵ-ᱟ ᱟᱭᱡᱮ ᱟᱵᱚᱣᱟᱜ ᱢᱤᱫᱴᱮᱱ ᱡᱩᱢᱤᱫ ᱮᱱᱛᱮᱫ ᱱᱚᱣᱟ ᱦᱚ ᱢᱤᱫᱴᱮᱡ ᱥᱮᱸᱫᱽᱨᱟ ᱨᱮᱱᱟᱜ ᱠᱟᱱ ᱚᱸᱰᱮ ᱧᱟᱯᱟᱢ ᱧᱟᱯᱟᱢ ᱠᱟᱛᱮ ᱟᱰᱤ ᱜᱟᱱ ᱠᱩᱠᱞᱤ ᱦᱤᱡᱩᱜᱼᱟ ᱡᱟᱦᱟ ᱠᱚ ᱟᱵᱚ ᱵᱚᱱ ᱠᱩᱠᱞᱤ ᱞᱮ ᱠᱚᱣᱟ ᱱᱚᱜᱼᱚᱭ ᱡᱮᱢᱚᱱ
ᱥᱮᱸᱫᱽᱨᱟ ᱨᱮ ᱡᱮᱢᱚᱱ ᱥᱮᱱ ᱠᱟᱛᱮᱫ ᱦᱚᱜᱼᱱᱟ ᱠᱩᱠᱞᱤ ᱫᱚ ᱮᱠᱫᱚᱢ ᱡᱚᱛᱷᱟᱛ ᱫᱚᱦᱚ ᱮᱠᱫᱚᱢ ᱟᱹᱰᱤ ᱢᱟᱨᱟᱝ ᱠᱚᱥᱪᱮᱱ ᱠᱟᱱᱟ ᱡᱮ ᱟᱵᱚ ᱫᱚ ᱥᱤᱢᱟᱹ ᱥᱟᱹᱲᱤ ᱨᱮᱫᱚ ᱪᱤᱞᱤ ᱵᱚᱸᱜᱟ ᱵᱚᱱ ᱵᱚᱸᱜᱟ ᱟᱠᱚᱣᱟ ᱠᱟᱨᱚᱱ ᱚᱸᱰᱮ ᱫᱚ ᱴᱷᱮᱱ ᱥᱟᱱᱛᱟᱲ ᱵᱚᱱ ᱛᱟᱦᱮᱱᱟ ᱟᱨ ᱟᱵᱚ ᱡᱚᱛᱚ ᱜᱮᱵᱚᱱ ᱛᱟᱦᱮᱱᱟ ᱟᱨ ᱡᱚᱛᱚ ᱨᱚᱠᱚᱢ ᱜᱮᱠᱚ ᱛᱟᱦᱮᱱᱟ ᱚᱸᱰᱮ ᱛᱟᱦᱮ ᱦᱚᱜᱼ ᱚᱱᱠᱟᱜᱮ ᱮᱱᱛᱮᱫ ᱱᱚᱜᱼᱚ ᱱᱚᱝᱠᱟ ᱜᱮ ᱥᱮᱸᱫᱽᱨᱟ ᱨᱮᱱᱟᱜ ᱟᱹᱰᱤ ᱜᱟᱱ ᱮᱱᱮᱢ ᱦᱮᱱᱟᱜᱼᱟ ᱡᱟᱦᱟᱸ ᱠᱚᱫᱚ ᱟᱵᱚᱣᱟᱜ ᱞᱟᱟᱹᱴᱩ ᱞᱟᱹᱴᱩ ᱥᱮᱸᱫᱽᱨᱟ ᱠᱚᱦ ᱦᱮᱱᱟᱜᱼᱟ ᱡᱮᱢᱚᱱ ᱟᱡᱚᱫᱤᱭᱟᱹ ᱵᱩᱨᱩ ᱥᱮᱸᱫᱽᱨᱟ ᱟᱨᱚ ᱚᱱᱠᱟᱱᱟᱜ ᱜᱮ ᱢᱟᱨᱟᱝ ᱢᱟᱨᱟᱝ ᱟᱜ ᱡᱟᱦᱟᱸ ᱠᱚᱨᱮ ᱫᱚ ᱵᱮᱥᱤᱨ ᱵᱷᱟᱜᱽ ᱛᱮᱵᱚᱱ ᱧᱟᱯᱟᱢ ᱠᱟ ᱠᱟᱛᱮᱮᱫ ᱱᱚᱝᱠᱟᱱᱟᱜ ᱠᱩᱠᱞᱤ ᱨᱮᱱᱟᱜ ᱛᱮᱞᱟ ᱟᱵᱚ ᱠᱚ ᱡᱚᱛᱷᱟᱛ ᱵᱚᱱ ᱧᱟᱢ ᱫᱟᱲᱮᱭᱟᱜᱼᱟ ᱡᱮ ᱥᱮᱸᱫᱽᱨᱟ ᱥᱮᱱ ᱢᱮ ᱥᱮᱸᱫᱽᱨᱟ ᱜᱮ ᱞᱟᱜᱟᱜᱼᱟ ᱚᱱᱟ ᱫᱚ ᱵᱟᱝ ᱠᱟᱱᱟ ᱚᱸᱰᱮᱱᱟᱜ ᱜᱟᱞᱢᱟᱨᱟᱣ ᱜᱟᱞᱚᱪ ᱱᱤᱡᱮᱨᱟᱜ ᱟᱵᱚ ᱥᱟᱱᱛᱟᱲᱟᱜ ᱤᱫᱤᱠᱟ ᱠᱟᱛᱮᱮᱫ ᱥᱮ ᱪᱮᱫᱞᱮᱠᱟ ᱦᱩᱭᱩᱜ ᱠᱟᱱᱟ ᱪᱮᱫᱞᱮᱠᱟ ᱵᱟᱝ ᱡᱟᱦᱟᱸ ᱵᱟᱰᱟᱭ ᱵᱟᱹᱱᱩᱜᱼᱟ ᱚᱱᱟ ᱦᱚᱸ
ᱦᱮᱸ ᱜᱚᱢᱠᱮ ᱮᱠᱟᱞ ᱡᱚᱛᱚ ᱠᱟᱛᱷᱟ ᱟᱵᱚᱣᱟᱜ ᱫᱚ ᱞᱚᱵᱤᱨ ᱜᱮᱛᱟᱵᱚᱱ ᱥᱩᱯᱨᱤᱢ ᱠᱳᱨᱴ ᱥᱮ ᱡᱚᱢ ᱠ
ᱦᱮᱸ ᱜᱚᱝᱠᱮ ᱦᱮᱸ
ᱴᱷᱤᱠᱟᱹ ᱞᱟᱝ ᱠᱟᱛ ᱵᱟᱝ
ᱦᱮᱸ ᱛᱚ ᱜᱚᱢᱠᱮ ᱢᱟ